ᱦᱮᱞᱳ
ᱤᱧᱟᱹᱜ ᱨᱚᱲ ᱟᱸᱡᱚᱢᱚᱜ ᱠᱟᱱᱟ
ᱦᱳᱭ ᱟᱹᱰᱤ ᱪᱷᱤᱢᱪᱷᱟᱢ ᱜᱮ ᱦᱟᱸᱜ ᱞᱤᱧ ᱟᱸᱡᱚᱢᱮᱜᱼᱟ ᱟᱹᱞᱤᱧ ᱫᱚ
ᱟᱪᱪᱷᱟ
ᱟᱵᱮᱱ ᱜᱮᱵᱮᱱ ᱟᱡᱚᱢᱮᱜ-ᱟ
ᱟᱹᱞᱤᱧ ᱦᱚᱸ ᱪᱷᱤᱢ ᱪᱷᱟᱢ ᱜᱮᱞᱤᱧ ᱟᱸᱡᱚᱢᱮᱜᱼᱟ
ᱦᱳᱭ ᱦᱳᱭ
ᱟᱪᱪᱷᱟ ᱪᱮᱜ ᱠᱚᱵᱮᱱ ᱪᱤᱠᱟᱹᱭᱫᱟ ᱩᱱᱟᱹᱜ ᱧᱤᱫᱟᱹ ᱦᱟᱵᱤᱡ ᱵᱮᱱ ᱵᱮᱸᱜᱮᱫ ᱠᱟᱜᱼᱟ
ᱦᱳᱭ ᱵᱮᱸᱜᱮᱫ ᱫᱚᱞᱤᱧ ᱵᱮᱸᱜᱮᱫ ᱠᱟᱫ ᱜᱮᱭᱟ ᱟᱫᱚ ᱢᱮᱸᱫ ᱠᱚᱨᱮ ᱡᱟᱹᱯᱤᱫ ᱵᱟᱭ ᱦᱤᱡᱩᱜ ᱠᱟᱱᱟ ᱱᱚᱣᱟ ᱠᱚ ᱩᱭᱦᱟᱹᱨ ᱠᱟᱛᱮᱫ ᱪᱟᱥ ᱠᱚ ᱛᱤᱥ ᱦᱩᱭᱩᱜᱼᱟ ᱛᱤᱥ ᱵᱟᱝ ᱥᱮᱨᱢᱟ ᱡᱟᱹᱲᱤ ᱠᱚ ᱵᱟᱭ ᱡᱟᱹᱲᱤᱭ ᱫᱟ ᱱᱚᱣᱟ ᱠᱚ ᱛᱟᱸᱜᱤ ᱠᱚᱨᱮ ᱜᱮ ᱦᱟᱸᱜ ᱟᱫᱚ ᱚᱱᱟ ᱠᱤ ᱩᱭᱟᱹᱨ ᱵᱷᱟᱵᱽᱱᱟ ᱵᱷᱟᱵᱽᱱᱟ ᱛᱮᱜᱮ ᱦᱟᱸᱜ ᱵᱮᱸᱜᱮᱫ ᱫᱚ ᱱᱤᱛ ᱫᱷᱟᱹᱵᱤᱡ ᱫᱚ ᱢᱮᱱᱟᱜ ᱠᱟᱫ
ᱟᱪᱪᱷᱟ ᱱᱤᱛᱳᱝ ᱩᱱᱟᱹᱜ ᱫᱚ ᱟᱞᱚᱵᱮᱱ ᱩᱭᱦᱟᱹᱨᱚᱜᱼᱟ ᱵᱟᱠᱷᱟᱱ ᱦᱚᱲᱢᱚ ᱡᱤᱣᱤ ᱠᱚᱦᱚᱸ ᱱᱟᱯᱟᱭ ᱵᱟᱝ, ᱵᱟᱝ ᱛᱟᱦᱮᱱᱟ ᱵᱩᱡᱽ
ᱦᱳᱭ ᱚᱱᱟ ᱢᱟ ᱠᱟᱛᱷᱟ ᱠᱟᱱ ᱜᱮᱭᱟ ᱟᱫᱚ ᱱᱚᱝᱠᱟ ᱞᱮᱠᱟ ᱫᱚ ᱥᱮᱨᱢᱟ ᱯᱩᱨᱟᱹᱜ ᱡᱚᱢ ᱢᱤᱫᱴᱟᱝ ᱦᱚᱸ ᱡᱩᱫᱤ ᱵᱟᱝ ᱪᱟᱥᱚᱜ ᱠᱷᱟᱱ ᱠᱟᱹᱴᱤᱡ ᱩᱭᱦᱟᱹᱨ ᱦᱚᱸ ᱞᱟᱹᱠᱛᱤ ᱠᱟᱱ ᱜᱮᱭᱟ ᱢᱚᱱᱮ ᱨᱮ ᱪᱤᱱᱛᱟᱹ ᱦᱚᱸ ᱫᱚᱨᱠᱟᱨ ᱠᱟᱱ ᱜᱮᱭᱟ
ᱚᱱᱟ ᱢᱟ ᱦᱮᱸ
ᱨᱮᱸᱜᱮᱡ ᱦᱚᱲ ᱵᱷᱟᱞᱟ ᱚᱠᱟᱨᱮᱵᱤᱱ ᱧᱟᱢᱟ ᱞᱟᱹᱭ ᱵᱤᱱ ᱥᱮ ᱟᱫᱚ ᱚᱱᱟ ᱞᱟᱹᱭ ᱛᱮᱜᱮ ᱪᱤᱱᱛᱟᱹ ᱫᱚ ᱟᱡ ᱟᱡ ᱛᱮᱜᱮ ᱦᱤᱡᱩᱜ ᱠᱟᱱᱟ ᱟᱨᱠᱤ
ᱟᱪᱪᱷᱟ ᱪᱤᱱᱛᱟᱹ ᱨᱮᱭᱟᱜ ᱠᱟᱛᱷᱟ ᱜᱮ ᱠᱟᱱᱟ ᱟᱫᱚᱵᱮᱱ ᱪᱮᱜ ᱵᱮᱱ ᱪᱤᱠᱟᱹ ᱫᱟᱲᱮᱭᱟᱜᱼᱟ
ᱦᱚᱸ ᱦᱚᱸ
ᱦᱳᱭ ᱛᱚ ᱛᱟᱦᱞᱮ ᱵᱟᱭ ᱫᱟᱜ ᱵᱟᱲᱟ ᱟᱠᱟᱫ ᱯᱮᱭᱟ
ᱫᱟᱜ ᱫᱚ ᱦᱟᱸᱜ ᱫᱟᱜ ᱵᱟᱲᱟ ᱟᱠᱟᱫ ᱜᱮᱭᱟᱭ ᱜᱷᱟᱸᱥ ᱦᱟᱨᱟᱜ ᱞᱮᱠᱟ᱾ ᱦᱩᱲᱩ ᱨᱚᱦᱚᱭ ᱞᱮᱠᱟ ᱫᱚ ᱦᱟᱸᱜ ᱟᱞᱮ ᱴᱚᱴᱷᱟ ᱫᱚ ᱟᱹᱣᱨᱤᱭ ᱫᱟᱜᱟ
ᱟᱪᱪᱷᱟ ᱟᱪᱪᱷᱟ ᱛᱟᱦᱞᱮ ᱨᱚᱦᱚᱭ ᱠᱟᱹᱢᱤ ᱠᱚᱫᱚ ᱟᱹᱣᱨᱤ ᱯᱮ ᱮᱛᱚᱦᱚᱵᱟ
ᱦᱳᱭ ᱟᱹᱣᱨᱤ, ᱟᱹᱣᱨᱤ ᱞᱮ ᱮᱛᱚᱦᱚᱵᱟ
ᱟᱪᱪᱷᱟ ᱦᱳᱭᱛᱚ ᱵᱟᱠᱷᱟᱱ ᱟᱞᱮ ᱥᱮᱫ ᱦᱚᱸ ᱢᱟᱱᱮ ᱩᱱᱟᱹᱜ ᱫᱟᱜ ᱫᱚ ᱵᱟᱝ ᱛᱟᱦᱮᱸ ᱠᱟᱱ ᱨᱮᱦᱚᱸ ᱟᱫᱚ ᱡᱟᱦᱟᱸᱭ ᱠᱚ ᱵᱟᱹᱭᱦᱟᱹᱲ ᱨᱮ ᱫᱟᱜ ᱦᱮᱱᱟᱜ ᱟᱠᱟᱫ ᱛᱟᱠᱚᱣᱟ ᱟᱫᱚ ᱩᱱᱠᱩ ᱠᱚᱫᱚ ᱠᱚ ᱮᱛᱚᱦᱚᱵ ᱠᱟᱜ ᱜᱮᱭᱟ
ᱦᱳᱭ ᱦᱳᱭ ᱟᱹᱰᱤ ᱢᱚᱡᱽ
ᱦᱳᱭ ᱛᱟᱦᱞᱮ ᱟᱵᱤᱱ ᱫᱚ ᱚᱠᱟ ᱰᱤᱥᱴᱤᱠ ᱨᱮᱵᱮᱱ ᱯᱟᱲᱟᱜ ᱠᱟᱱᱟ
ᱦᱳᱭ ᱟᱹᱞᱤᱧ ᱫᱚ ᱦᱟᱸᱜ ᱚᱝᱠᱟ ᱞᱮᱠᱟ ᱫᱚ ᱦᱟᱸᱜ ᱚᱱᱟ ᱯᱩᱨᱩᱞᱤᱭᱟᱹ ᱜᱮ ᱦᱟᱸᱜ ᱞᱤᱧ ᱯᱟᱲᱟᱜ-ᱟ
ᱟᱪᱪᱷᱟ, ᱛᱟᱦᱞᱮ ᱟᱯᱮ ᱚᱱᱛᱮ ᱫᱚ ᱵᱩᱨᱩ ᱫᱤᱥᱚᱢ ᱜᱮ ᱠᱟᱱᱟ ᱛᱚ?
ᱦᱳᱭ ᱵᱩᱨᱩ ᱫᱚ ᱵᱩᱨᱩ ᱫᱤᱥᱚᱢ ᱠᱟᱱ ᱜᱮᱭᱟ ᱤᱠᱷᱟᱹᱱ ᱱᱟᱥᱮᱱᱟᱜ ᱫᱚ ᱥᱟᱺᱜᱤᱧ ᱧᱚᱜ ᱜᱮᱭᱟ ᱢᱟᱱᱮ ᱳᱭ ᱯᱮ ᱯᱩᱱ ᱠᱤᱞᱳᱢᱤᱴᱟᱨ ᱞᱮᱠᱟ᱾
ᱟᱪᱪᱷᱟ ᱟᱪᱪᱷᱟ, ᱟᱫᱚ ᱦᱟᱸᱜ ᱟᱯᱮ ᱫᱚ ᱦᱟᱸᱜ ᱟᱫᱚ ᱵᱩᱨᱩ ᱫᱤᱥᱚᱢ ᱜᱮᱛᱚ ᱯᱮ ᱞᱟᱹᱭᱳᱜ-ᱟ ᱥᱮ
ᱦᱳᱭ ᱟᱫᱚ ᱯᱮ ᱯᱩᱱ ᱠᱤᱞᱳᱢᱤᱴᱟᱨ ᱵᱷᱤᱛᱤᱨ ᱨᱮᱢᱟ ᱠᱷᱟᱱ ᱦᱟᱸᱜ ᱵᱩᱨᱩ ᱫᱤᱥᱚᱢ ᱢᱟᱛᱚ ᱞᱮ ᱞᱟᱹᱭ ᱚᱜ ᱠᱟᱱ ᱜᱮ ᱾
ᱦᱩᱸ ᱦᱩᱸ ᱛᱟᱦᱞᱮ ᱟᱯᱮ ᱚᱱᱛᱮ ᱫᱚ ᱚᱱᱠᱟ ᱧᱩᱛᱩᱢᱟᱱᱟᱜ ᱵᱩᱨᱩ ᱠᱚᱨᱮᱱᱟᱜ ᱧᱩᱛᱩᱢ ᱵᱮᱱ ᱞᱟᱹᱭ ᱫᱟᱲᱮᱭᱟᱜᱼᱟ ᱟᱯᱮ ᱚᱱᱛᱮ ᱡᱟᱦᱟᱸ ᱢᱮᱱᱟᱜ ᱟᱠᱟᱜ ᱵᱩᱨᱩ ᱠᱚ
ᱵᱩᱨᱩ ᱵᱩᱨᱩ ᱫᱚ ᱚᱱᱠᱟᱱᱟᱜ ᱧᱩᱛᱩᱢ ᱞᱮᱠᱟᱱᱟᱜ ᱵᱩᱨᱩ ᱫᱚ ᱦᱟᱸᱜ ᱱᱚᱝᱠᱟ ᱨᱟᱭᱠᱟ ᱵᱩᱨᱩ ᱠᱚᱵᱮᱱ ᱟᱸᱡᱚᱢ ᱟᱠᱟᱜ ᱥᱮ
ᱦᱳᱭ ᱦᱳᱭ ᱟᱸᱡᱚᱢ ᱠᱟᱜ ᱜᱮᱭᱟ ᱞᱤᱧ
ᱦᱳᱭ ᱦᱳᱭ ᱾ ᱨᱟᱭᱠᱟ ᱵᱩᱨᱩ ᱡᱚᱯᱟᱜ ᱨᱮ ᱾ ᱟᱨᱠᱤ ᱟᱨ ᱱᱚᱣᱟ ᱟᱨ ᱯᱩᱨᱩ ᱥᱤᱝ ᱵᱩᱨᱩ ᱦᱳᱭ
ᱟᱪᱪᱷᱟ ᱞᱚᱞᱚ ᱥᱤᱧ
ᱞᱩᱲ ᱥᱤᱧ
ᱟᱪᱪᱷᱟ ᱟᱪᱪᱷᱟ ᱞᱩᱲ ᱥᱤᱧ
ᱦᱮᱸ
ᱦᱩᱸ ᱟᱨ ᱚᱱᱠᱟ ᱵᱩᱨᱩ ᱠᱚ ᱵᱟᱝ ᱧᱮᱞ ᱧᱟᱢᱚᱜᱼᱟ ᱢᱤᱫᱴᱮᱱ ᱵᱚᱲᱚ ᱥᱚᱲᱚ ᱟᱨ ᱡᱟᱦᱟᱸ ᱫᱚ ᱟᱹᱰᱤ ᱯᱷᱮᱢᱟᱥ ᱧᱚᱜ ᱜᱮᱭᱟ ᱚᱱᱠᱟ
ᱟᱞᱮ ᱥᱩᱨ ᱨᱮ ᱫᱚ ᱥᱮ ᱵᱩᱨᱩ ᱥᱮ
ᱦᱳᱭ ᱦᱳᱭ ᱡᱟᱦᱟᱸ ᱵᱩᱨᱩ
ᱟᱫᱚ ᱵᱩᱨᱩ ᱫᱚ ᱦᱟᱸᱜ ᱟᱞᱮ ᱥᱩᱨ ᱨᱮᱫᱚ ᱱᱚᱣᱟ ᱨᱟᱭᱠᱟ ᱵᱩᱨᱩ ᱜᱮ ᱦᱟᱸᱜ
ᱦᱮᱸ
ᱢᱟᱱᱮ ᱧᱩᱛᱩᱢ ᱢᱟᱹᱱ ᱵᱩᱨᱩ ᱞᱮ ᱞᱮᱠᱟ ᱛᱮ ᱞᱮ ᱵᱟᱪᱷᱟᱣ ᱟᱠᱟᱫᱟ ᱥᱮ ᱱᱚᱣᱟ ᱜᱮ ᱦᱟᱸ ᱞᱮ ᱢᱮᱛᱟᱜ ᱠᱟᱱᱟᱞᱮ ᱱᱚᱣᱟ ᱴᱚᱴᱷᱟ ᱨᱮ
ᱟᱪᱪᱷᱟ ᱛᱟᱦᱚᱞᱮ ᱮ ᱚᱱᱠᱟ ᱟᱯᱮ ᱚᱱᱛᱮ ᱚᱱᱠᱟᱱ ᱪᱮᱫ ᱯᱟᱛᱟ ᱠᱚ ᱦᱩᱭᱩᱜ ᱜᱮᱭᱟ ᱚᱱᱠᱟ ᱧᱩᱛᱩᱢ ᱢᱟᱱᱟᱜ ᱯᱟᱛᱟ ᱠᱚ ᱚ ᱟᱯᱮ ᱚᱱᱛᱮ ᱜᱮ ᱵᱟᱝ ᱮᱱᱫᱮ ᱪᱷᱟᱛᱟ ᱫᱚ ᱦᱩᱭᱩᱜ ᱜᱮᱭᱟ ᱥᱮ
ᱤᱸᱫᱮ ᱪᱷᱟᱛᱟ ᱦᱳᱭ ᱦᱩᱭᱩᱜ ᱜᱮᱭᱟ ᱟᱫᱚ ᱤᱸᱫᱮ ᱪᱷᱟᱛᱟ ᱢᱟ ᱦᱩᱭᱩᱜ ᱜᱮᱭᱟ ᱟᱞᱮ ᱠᱷᱚᱱ ᱡᱟᱦᱟᱸ ᱞᱮᱠᱟ ᱨᱮᱦᱚᱸ ᱚᱱᱠᱟ ᱜᱮ ᱢᱚᱬᱮ ᱛᱩᱨᱩᱭ ᱠᱤᱞᱳᱢᱤᱴᱟᱨ ᱥᱟᱺᱜᱤᱧ ᱧᱚᱜ ᱨᱮ ᱦᱩᱭᱩᱜᱼᱟ ᱟᱨᱠᱤ
ᱟᱪᱪᱷᱟ ᱟᱪᱪᱷᱟ ᱟᱪᱪᱷᱟ ᱛᱟᱦᱚᱞᱮ ᱟᱵᱮᱱ ᱫᱚ ᱤᱱ ᱨᱮᱫᱚ ᱵᱮᱱ ᱧᱮᱞ ᱵᱟᱲᱟᱣ ᱠᱟᱜᱼᱟ ᱥᱮ ᱵᱟᱝ
ᱦᱳᱭ ᱧᱮᱞ ᱵᱟᱲᱟ ᱟᱠᱟᱜ ᱜᱮᱭᱟ ᱞᱤᱧ ᱟᱫᱚ ᱚᱸ ᱤᱱᱫᱤ ᱪᱮᱛᱟᱜ ᱚᱠᱛᱚ ᱢᱟᱦᱟᱜ ᱞᱮ ᱟᱹᱛᱩ ᱴᱚᱞᱟ ᱠᱚᱨᱮ ᱟᱨᱠᱤ ᱚᱝᱠᱟ ᱞᱮᱠᱟᱛᱮ ᱫᱚ ᱠᱟᱨᱟᱢ ᱦᱩᱭᱩᱜ ᱛᱟᱞᱮᱭᱟ ᱟᱫᱚ ᱮᱱᱮ ᱫᱤᱱ ᱦᱤᱞᱳᱜ ᱜᱮ ᱦᱟᱸᱜ ᱟᱞᱮ ᱫᱚ ᱦᱟᱸᱜ ᱞᱮ ᱫᱚᱱᱟ ᱠᱟᱨᱟᱢ ᱞᱮ ᱫᱚᱱᱟ ᱛᱟᱠᱚᱣᱟ ᱡᱟᱦᱟᱸᱭ ᱱᱩᱠᱩ ᱦᱩᱰᱤᱧ ᱦᱩᱰᱤᱧ ᱢᱟᱹᱭ ᱛᱟᱠᱚ ᱥᱮ ᱫᱟᱹᱭ ᱛᱟᱠᱚ ᱠᱚ ᱦᱟᱹᱨ ᱟᱠᱟᱫ ᱫᱚ ᱠᱟᱨᱟᱢ ᱱᱚᱣᱟᱮ ᱫᱚ ᱫᱚᱱ ᱨᱟᱹᱥᱠᱟ ᱟᱠᱷᱨᱟ ᱨᱮ ᱛᱟᱦᱮᱱ ᱛᱟᱦᱮᱱ ᱦᱩᱭᱩᱜᱼᱟ ᱛᱚ ᱟᱫᱚ ᱩᱱᱟᱹᱜ ᱚᱱᱟ ᱠᱷᱟᱹᱛᱤᱨ ᱟᱛᱮ ᱟᱨᱠᱤ ᱚᱱᱠᱟ ᱫᱚ ᱢᱟᱱᱮ ᱥᱮᱨᱢᱟ ᱠᱮ ᱥᱮᱨᱢᱟ ᱫᱚ ᱦᱟᱸᱜ ᱵᱟᱝ ᱧᱮᱞ ᱦᱩᱭᱩ ᱟᱠᱟᱱᱟ
ᱟᱪᱪᱷᱟ ᱟᱱᱮ ᱧᱮᱞ ᱫᱚᱵᱮᱱ ᱧᱮᱞ ᱵᱟᱲᱟᱣ ᱠᱟᱜᱼᱟ ᱟᱫᱚ ᱚᱱᱮ ᱥᱮᱨᱢᱟ ᱠᱮ ᱥᱮᱨᱢᱟ ᱫᱚ ᱵᱟᱝᱵᱮᱱ ᱧᱟᱞᱟ ᱵᱟᱲᱟᱣ ᱠᱟᱱᱟ
ᱦᱮᱸ ᱟᱫᱚ ᱱᱚᱛᱮ ᱦᱚᱸ ᱟᱹᱰᱤ ᱱᱟᱯᱟᱭ ᱜᱮ ᱦᱟᱸᱜ ᱞᱮ ᱫᱚᱱ ᱵᱟᱲᱟᱭᱟ ᱛᱚ ᱟᱫᱚ ᱚᱱᱟ ᱠᱷᱟᱹᱛᱤᱨ ᱟᱯᱮ ᱦᱟᱸᱜ ᱵᱟᱝ ᱥᱮᱨᱢᱟ ᱥᱮᱨᱢᱟ ᱛᱚ ᱵᱟᱝ ᱥᱮᱱᱚᱜ ᱦᱩᱭᱩᱜᱼᱟ
ᱦᱮᱸ ᱛᱚ ᱟᱫᱚ ᱱᱚᱣᱟ ᱫᱚ ᱢᱤᱫᱴᱟᱝ ᱠᱟᱹᱢᱤ ᱞᱮᱠᱟ ᱥᱮ
ᱦᱳᱭ ᱦᱳᱭ ᱦᱳᱭ
ᱟᱫᱚ ᱟᱹᱛᱩ ᱨᱮᱱᱟᱜ ᱠᱟᱹᱢᱤ ᱵᱟᱹᱜᱤ ᱠᱟᱛᱮᱜ ᱫᱚ ᱪᱤᱠᱟᱹᱛᱮ ᱮᱴᱟᱜ ᱟᱹᱛᱩ ᱫᱚᱵᱮᱱ ᱪᱟᱞᱟᱜᱼᱟ
ᱦᱳᱭ ᱦᱳᱭ ᱦᱳᱭ
ᱦᱮᱛᱚ ᱟᱹᱰᱤ ᱱᱟᱯᱟᱭ᱾ ᱛᱟᱦᱚᱞᱮ ᱤᱱᱫᱤ ᱢᱟᱱᱮ ᱤᱱᱫᱤ ᱫᱚ ᱚᱠᱟ ᱞᱮᱠᱟ ᱠᱚ ᱧᱮᱞᱟ? ᱮᱱᱫᱮ ᱫᱚ ᱪᱮᱫ ᱠᱚᱠᱚ ᱪᱤᱠᱟᱹᱭᱟ ᱚᱱᱟ ᱵᱟᱨᱮᱛᱮ ᱠᱟᱹᱴᱤᱡ ᱵᱮᱱ ᱞᱟᱹᱭ ᱫᱟᱲᱮᱭᱟᱧᱤ
ᱠᱚ ᱮᱱᱮᱡᱟ ᱢᱟ ᱪᱚᱴ ᱨᱮ ᱛᱟᱦᱮᱱ
ᱟᱪᱪᱷᱟ ᱟᱫᱚ ᱚᱱᱟ ᱫᱚ ᱪᱮᱠᱟ ᱢᱟᱱᱮ ᱪᱷᱟᱛᱟ ᱜᱮ ᱚᱝᱠᱟ ᱩᱱᱟᱹᱜ ᱪᱚ ᱢᱟᱱᱮ ᱟᱹᱰᱤ ᱩᱥᱩᱞ ᱠᱚ ᱪᱷᱟᱛᱟ ᱠᱟᱜᱼᱟ ᱥᱮ ᱚᱠᱟ ᱞᱮᱠᱟ?
ᱦᱳᱭ ᱟᱫᱚ ᱚᱱᱟ ᱫᱚ ᱦᱟᱸᱜ ᱥᱟᱨᱡᱚᱢ ᱫᱟᱨᱮ ᱢᱟᱹᱜ ᱟᱹᱜᱩ ᱠᱟᱢ ᱥᱟᱨᱡᱚᱢ ᱫᱟᱨᱮ ᱠᱚ ᱢᱟᱜ ᱟᱹᱜᱩᱭᱟ᱾ ᱟᱨ ᱚᱱᱟ ᱞᱩᱜᱽᱲᱤ ᱛᱮᱠᱚ ᱵᱮᱫᱷᱟᱣᱟ ᱟᱨ ᱪᱮᱛᱟᱱ ᱨᱮ ᱪᱷᱟᱛᱟ ᱟᱫᱚ ᱚᱱᱟ ᱫᱚ ᱦᱟᱸᱜ ᱟᱹᱞᱤᱧ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱪᱮᱫ ᱨᱮᱱᱟᱹᱜ ᱪᱷᱟᱛᱟ ᱠᱚ ᱡᱩᱛᱟ ᱠᱤᱱᱛᱩ ᱪᱮᱛᱟᱱᱨᱮ ᱢᱤᱫᱴᱟᱝ ᱪᱷᱟᱛᱟ ᱞᱮᱠᱟ ᱠᱚ ᱵᱮᱱᱟᱣ ᱠᱟᱜᱼᱟ ᱟᱨ ᱚᱱᱟᱜᱮ ᱦᱟᱸᱜ ᱠᱚ ᱥᱚᱡᱮ ᱠᱚ ᱛᱤᱸᱜᱩ ᱠᱟᱜᱼᱟ ᱟᱨᱠᱤ ᱟᱫᱚ ᱚᱱᱟ ᱠᱷᱟᱹᱛᱤᱨ ᱛᱮ ᱦᱟᱸᱜ ᱪᱤᱛᱟᱱ ᱥᱮᱱ ᱠᱚᱭᱚᱜ ᱠᱟᱛᱮᱜ ᱮᱢᱱᱤ ᱪᱷᱟᱛᱟ ᱫᱚ ᱧᱮᱞ ᱞᱟᱜᱟᱜᱼᱟ ᱟᱨᱠᱤ ᱡᱟᱦᱟᱸ ᱪᱷᱟᱛᱟ ᱫᱚ ᱟᱫᱚ ᱠᱟᱛᱷᱟᱡ ᱠᱚ ᱞᱟᱹᱭᱟ ᱯᱟᱹᱦᱤᱞ ᱨᱮᱱ ᱦᱚᱲ ᱠᱚ ᱮᱸᱫᱮ ᱪᱷᱟᱛᱟᱜ ᱡᱟᱦᱟᱸ ᱫᱚ ᱢᱮᱱᱟᱜ ᱚᱱᱟ ᱚᱠᱟ ᱥᱮᱱ ᱫᱚ ᱡᱟᱹᱥᱛᱤ ᱠᱟᱭᱛᱮ ᱦᱮᱞᱟᱣ ᱠᱟᱱᱟ ᱚᱱᱟ ᱚᱱᱟ ᱫᱷᱟᱨᱮ ᱫᱚ ᱟᱨ ᱦᱤᱡᱩᱜ ᱠᱟᱱ ᱥᱮᱨᱢᱟ ᱫᱚ ᱟᱹᱰᱤ ᱢᱟᱱᱮ ᱡᱟᱹᱥᱛᱤ ᱫᱟᱜᱼᱟᱭ ᱥᱮ ᱢᱟᱱᱮ ᱥᱟᱶᱣᱟᱭᱟᱭ᱾
ᱟᱪᱷᱟ ᱟᱪᱷᱟ᱾
ᱱᱚᱝᱠᱟ ᱟᱸᱡᱚᱢ ᱠᱟᱱᱟ ᱟᱫᱚ ᱚᱱᱠᱟ ᱞᱮᱠᱟ ᱛᱮᱫᱚ ᱦᱟᱸᱜ ᱨᱤᱥᱟ. ᱨᱪ ᱠᱚᱫᱚ ᱵᱟᱭ ᱦᱩᱭ ᱠᱟᱱᱟ ᱟᱫᱚ ᱟᱹᱞᱤᱧ ᱢᱟ ᱚᱝᱠᱟ ᱵᱟᱹᱞᱤᱧ ᱧᱮᱞ ᱵᱟᱲᱟᱣ ᱠᱟᱜᱼᱟ ᱡᱟᱣ ᱞᱤᱧ ᱧᱮᱞ ᱠᱟᱜᱼᱟ ᱚᱱᱮ ᱦᱩᱰᱤᱧ ᱩᱢᱮᱨ ᱨᱮ ᱟᱫᱚ ᱡᱟᱣᱞᱤᱧ ᱦᱟᱨᱟᱣ ᱟᱠᱟᱱ ᱚᱱᱟ ᱚᱠᱛᱚ ᱫᱚ ᱦᱟᱸᱜ ᱵᱟᱹᱞᱤᱧ ᱧᱮᱞ ᱠᱟᱫᱟ ᱮᱱᱫᱮ ᱪᱷᱟᱛᱟ ᱫᱚ᱾
ᱟᱪᱷᱟ᱾ ᱛᱟᱦᱚᱞᱮ ᱚᱱᱟ ᱠᱚᱨᱮᱱ ᱦᱚᱲ ᱫᱚ ᱢᱟᱱᱮ ᱢᱟᱱᱮ ᱮᱱᱫᱮ ᱡᱟᱦᱟᱸ ᱡᱟᱦᱟᱸ ᱥᱮᱫ ᱵᱟᱹᱲᱛᱤ ᱪᱟᱞᱟᱜᱼᱟᱭ ᱤᱱᱫᱮ ᱪᱷᱟᱛᱟ ᱟᱫᱚ ᱚᱱᱛᱮ ᱜᱮ ᱵᱟᱹᱲᱛᱤ ᱫᱟᱜ ᱡᱟᱹᱲᱤ ᱦᱩᱭᱩᱜᱼᱟ ᱚᱱᱟ ᱨᱮᱱᱟᱜ ᱤᱝᱜᱤᱛᱠᱚ ᱧᱟᱢᱟ ᱵᱟᱝ?
ᱦᱳᱭ ᱦᱳᱭ ᱚᱱᱟ ᱫᱚ ᱮᱻ ᱦᱩᱭᱩᱜ ᱟᱥᱮ ᱵᱟᱝ ᱦᱩᱭᱩᱜᱼᱟ ᱚᱱᱟ ᱫᱚ ᱟᱻ ᱵᱟ. ᱞᱤᱧ ᱞᱟᱹᱭ ᱫᱟᱲᱮᱭᱟᱜ ᱠᱟᱱᱟ ᱠᱤᱱᱛᱩ ᱱᱚᱣᱟᱻᱻ ᱧᱮᱞ ᱠᱟᱛᱮᱜ ᱢᱟᱱᱟᱣ ᱵᱟᱛᱟᱣ ᱟᱹᱜᱩ ᱟᱠᱟᱜ ᱠᱚ᱾ ᱥᱮ ᱱᱚᱝᱠᱟ ᱠᱚ ᱢᱚᱱᱮᱭᱮᱫᱼᱟ ᱡᱮ ᱱᱚᱛᱮ ᱤᱭᱟᱹ ᱠᱚ ᱛᱟᱞᱮ ᱱᱤᱭᱟᱹ ᱱᱚᱣᱟ ᱴᱚᱴᱷᱟ ᱫᱚ ᱦᱟᱸᱜ ᱚᱱᱟ ᱴᱚᱴᱷᱟ ᱟ. ᱰᱤᱡ ᱥᱟᱶᱣᱟᱣ ᱟ ᱦᱟᱸᱜ ᱱᱚᱝᱠᱟ ᱢᱤᱫᱴᱟ. ᱜ ᱟᱥᱟ ᱵᱚᱨᱥᱟ᱾ ᱢᱮᱱᱟᱜ ᱟᱠᱚ ᱠᱚᱣᱟ᱾
ᱟᱪᱷᱟ᱾ ᱦᱳᱭᱛᱳ ᱚᱱᱠᱟ ᱥᱟᱶᱣᱟᱣ ᱵᱟᱲᱟ ᱟᱠᱟᱫ ᱜᱮᱭᱟᱭ ᱤᱱᱟᱹ ᱛᱮᱜᱮ ᱪᱚ ᱠᱚ ᱯᱟᱹᱛᱭᱟᱹᱣᱟᱜ ᱠᱟᱱ ᱵᱟᱠᱷᱟᱱ ᱫᱚ ᱦᱟᱸᱜ ᱵᱟᱝ᱾ ᱠᱚ ᱯᱟ. ᱛᱤᱭᱟᱣᱟᱜ ᱠᱮᱭᱟ ᱥᱮ᱾ ᱟᱪᱷᱟ ᱛᱟᱦᱚᱞᱮ ᱟᱯᱮ ᱫᱚ ᱮᱱᱫᱮ ᱨᱮᱯᱮ ᱠᱟᱨᱟᱢᱚᱜ ᱜᱮᱭᱟ?
ᱦᱳᱭ ᱦᱳᱭ ᱮᱱᱫᱮ ᱨᱮᱞᱮ ᱠᱟᱨᱟᱢᱚᱜ ᱜᱮᱭᱟ᱾
ᱦᱮ ᱛᱚ ᱠᱟᱨᱟᱢ ᱨᱮᱭᱟᱜ ᱫᱚ ᱟᱨᱚ ᱵᱷᱮᱜᱟᱨ ᱵᱷᱮᱜᱟᱨ ᱥᱚᱢᱚᱭ ᱠᱚ ᱦᱮᱱᱟᱜ ᱟᱠᱟᱥᱮ᱾
ᱦᱳᱭ ᱦᱳᱭ ᱦᱳᱭ ᱫᱚᱢᱮ ᱟᱨᱠᱤ ᱠᱟᱨᱟᱢ ᱫᱚ ᱚᱠᱚᱭ ᱚᱠᱟ ᱞᱮᱠᱟ ᱠᱚ ᱠᱟᱨᱟᱢᱚᱜᱼᱟ ᱟᱹᱞᱤᱧ ᱦᱚᱸ ᱚᱱᱟ ᱡᱩᱛ ᱥᱟᱺᱦᱤᱡ ᱫᱚ ᱵᱟᱹᱞᱤᱧ ᱵᱟᱰᱟᱭᱟ ᱛᱚᱵᱮ ᱟᱞᱮᱻ ᱴᱚᱞᱟ ᱨᱮᱫᱚ ᱱᱚᱝᱠᱟ ᱦᱟᱸᱜ᱾ ᱤᱱᱫᱮ ᱨᱮᱜᱮ ᱦᱟᱸᱜ ᱞᱮ ᱠᱟᱨᱟᱢᱚᱜᱼᱟ᱾
ᱟᱪᱷᱟ᱾ ᱛᱟᱦᱚᱞᱮ ᱟᱵᱮᱱ ᱫᱚ ᱚᱱᱠᱟ ᱫᱟᱬᱟᱱ ᱠᱚᱫᱚ ᱚᱠᱟ ᱠᱚᱨᱮ ᱵᱮᱱ ᱪᱟᱞᱟᱣ ᱵᱟᱲᱟ ᱟᱠᱟᱱᱟ?
ᱫᱟᱬᱟᱱ ᱫᱚ ᱟᱹᱞᱤᱧ ᱫᱚ ᱜᱚᱴᱟ ᱜᱮ ᱠᱷᱮᱛ ᱵᱟᱹᱫᱽ᱾ ᱵᱤᱨ ᱵᱩᱨᱩ ᱜᱚᱴᱟ ᱜᱮ ᱞᱤᱧ ᱫᱟᱲᱟ ᱠᱟᱫᱟ ᱟᱫᱚ ᱚᱠᱟᱞᱮ ᱞᱮᱠᱟ? ᱚᱱᱠᱟᱱ ᱡᱟᱭᱜᱟ ᱠᱟᱹᱴᱤᱡ ᱵᱤᱱ ᱞᱟᱹᱭ ᱥᱚᱫᱚᱨ ᱞᱮᱠᱷᱟᱱ ᱱᱚᱣᱟ ᱠᱚᱨᱮ ᱵᱤᱱ ᱥᱮᱱ ᱠᱟᱱᱟ᱾ ᱥᱮ ᱵᱟᱵᱤᱱ ᱥᱮᱱ ᱠᱟᱱ ᱛᱟᱦᱚᱞᱮ ᱠᱟᱹᱴᱤᱡ ᱯᱩᱥᱴᱟᱹᱣ ᱥᱟᱺᱦᱤᱡ ᱟᱹᱞᱤᱧ ᱦᱚᱸᱞᱤᱧ ᱵᱩᱡᱷᱟᱹᱣ ᱠᱮᱭᱟ᱾
ᱦᱸ ᱟᱞᱤᱧ ᱢᱤᱫᱴᱮᱱ ᱠᱩᱠᱞᱤ ᱞᱤᱧ ᱫᱚᱦᱚᱭᱫᱟ?
ᱦᱳᱭ ᱢᱟ ᱫᱚᱦᱚᱭ ᱵᱮᱱ ᱱᱚᱣᱟ ᱢᱟᱛᱚ ᱟᱹᱰᱤ ᱡᱩᱛ ᱜᱮ ᱠᱩᱠᱞᱤ ᱵᱮᱱ ᱫᱚᱦᱚ ᱞᱮᱠᱷᱟᱱ᱾
ᱟᱵᱤᱱ ᱛᱚ ᱯᱩᱨᱩᱞᱤᱭᱟᱹ ᱢᱟᱱᱮ ᱯᱩᱨᱩᱞᱤᱭᱟᱹ ᱰᱤᱥᱴᱤᱠ ᱨᱮᱱ ᱠᱟᱱᱟ ᱵᱮᱱ?
ᱦᱳᱭᱻᱦᱳᱭ᱾
ᱟᱫᱚᱞᱤᱧ ᱞᱟᱹᱭᱮᱜ ᱛᱟᱦᱮᱸ ᱡᱮ ᱚᱱᱟ ᱯᱩᱨᱩᱞᱤᱭᱟᱹ ᱰᱤᱥᱴᱤᱠ ᱨᱮ ᱢᱟᱱᱮ ᱚᱱᱠᱟᱱᱟᱜ ᱫᱟᱲᱟᱱ ᱡᱟᱭᱜᱟ ᱠᱚ ᱛᱤᱱᱟᱹᱜ ᱜᱟᱱ ᱦᱮᱱᱟᱜᱼᱟ ᱚᱱᱠᱟ ᱵᱟᱲᱟᱭ ᱢᱮᱱᱟᱜ ᱠᱟᱜ ᱛᱟᱵᱤᱱᱟ?
ᱦᱮᱸᱻᱻ ᱫᱟᱬᱟᱱ ᱡᱟᱭᱜᱟ ᱢᱟ ᱟᱭᱢᱟ ᱩᱛᱟᱹᱨ ᱜᱮ ᱢᱮᱱᱟᱜᱼᱟ, ᱡᱟᱦᱟᱸ ᱠᱚᱨᱮ ᱵᱮᱱ ᱢᱚᱱᱮᱭᱟ ᱚᱱᱟ ᱠᱚᱨᱮ ᱜᱮᱵᱤᱱ ᱫᱟᱸᱬᱟ ᱫᱟᱲᱮ ᱟᱥᱮ᱾ ᱧᱮᱞ ᱫᱟᱲᱮᱭᱟᱜ ᱟᱵᱮᱱ ᱚᱱᱠᱟᱱᱟᱜ ᱡᱟᱭᱜᱟ ᱠᱚ ᱢᱮᱱᱟᱜ ᱠᱟᱫ ᱜᱮᱭᱟ ᱵᱟᱝ ᱢᱮᱱ ᱛᱮᱫᱚ ᱵᱟᱝ? ᱡᱟᱦᱟᱸ ᱫᱚ ᱡᱚᱛᱚ ᱠᱷᱚᱱ ᱯᱷᱮᱢᱟᱥ ᱥᱮ ᱡᱚᱛᱚᱠᱷᱚᱱ ᱧᱩᱛᱩᱢᱟᱱ ᱫᱟᱲᱟᱱ ᱡᱟᱭᱜᱟ ᱫᱚ ᱱᱚᱣᱟ ᱡᱟᱦᱟᱸ ᱚᱡᱳᱫᱽᱫᱷᱟ ᱥᱮ ᱟᱡᱫᱤᱭᱟᱹ ᱵᱩᱨᱩ ᱠᱚ ᱢᱮᱛᱟᱜ ᱠᱟᱱ ᱫᱚ᱾
ᱟᱪᱪᱷᱟ ᱟᱪᱪᱷᱟ, ᱚᱱᱟᱫᱚ ᱟᱯᱮ ᱚᱱᱛᱮ ᱨᱮᱜᱮ ᱢᱮᱱᱟᱜ ᱠᱟᱜᱼᱟ?
ᱦᱳᱭ ᱦᱳᱭ ᱟᱞᱮ ᱱᱚᱣᱟ ᱡᱮᱞᱟ ᱨᱮᱜᱮ ᱢᱮᱱᱟᱜ ᱠᱟᱫᱟ ᱦᱟᱸᱜ ᱾
ᱟᱪᱪᱷᱟ᱾ ᱛᱟᱦᱚᱞᱮ ᱟᱵᱮᱱ ᱫᱚ ᱚᱱᱟ, ᱟᱡᱚᱫᱤᱭᱟᱹ ᱵᱩᱨᱩ ᱥᱮᱫᱽᱨᱟ ᱫᱚᱵᱮᱱ ᱪᱟᱞᱟᱣ ᱵᱟᱲᱟ ᱠᱟᱱᱟ ᱥᱮ ᱵᱟᱝ?
ᱟᱹᱞᱤᱧ ᱫᱚᱞᱤᱧ ᱥᱮᱱ ᱵᱟᱲᱟ ᱟᱠᱟᱱ ᱜᱮᱭᱟ, ᱟᱹᱞᱤᱧ ᱫᱚ ᱥᱮᱨᱢᱟ ᱠᱤ ᱥᱮᱨᱢᱟ ᱚᱱᱟ ᱦᱚᱸᱞᱤᱧ ᱫᱟᱬᱟ ᱟᱹᱜᱩᱣᱟᱜ ᱜᱮᱭᱟ᱾
ᱟᱪᱪᱷᱟ ᱢᱟᱱᱮ ᱥᱮᱸᱫᱽᱨᱟ ᱵᱮᱱ ᱪᱟᱞᱟᱣ ᱵᱟᱲᱟᱟᱜ ᱠᱟᱱᱟ?
ᱦᱳᱭ ᱦᱳᱭ ᱥᱮᱸᱫᱽᱨᱟ ᱜᱮ ᱟᱹᱞᱤᱧ ᱫᱚᱞᱤᱧ ᱥᱮᱱ ᱵᱟᱲᱟ ᱠᱟᱱᱟ ᱮᱢᱱᱤ ᱫᱟᱬᱟ ᱞᱮᱠᱟ ᱛᱮᱫᱚ ᱵᱟᱹᱞᱤᱧ ᱥᱮᱱ ᱠᱟᱱᱟ ᱟᱨᱠᱤ?
ᱟᱪᱪᱷᱟ ᱟᱪᱪᱷᱟ ᱛᱟᱦᱚᱞᱮ ᱚᱱᱟ ᱟᱡᱚᱫᱤᱭᱟᱹ ᱵᱩᱨᱩ ᱨᱮ ᱚᱱᱠᱟᱱᱟᱜ? ᱧᱮᱞᱡᱚᱝ ᱞᱮᱠᱟᱱᱟᱜ ᱪᱮᱜ ᱵᱮᱱ ᱧᱮᱞ ᱠᱟᱜᱼᱟ?
ᱧᱮᱞ ᱡᱚᱝ ᱞᱮᱠᱟᱱᱟᱜ ᱫᱚ ᱟᱭᱢᱟᱻᱟᱭᱢᱟ ᱩᱛᱟᱹᱨ ᱜᱮ ᱢᱮᱱᱟᱜ ᱠᱟᱫᱟ ᱾ ᱱᱚᱣᱟ ᱫᱚ ᱡᱟᱦᱟᱸ ᱜᱳᱞ ᱵᱩᱱᱩᱢ ᱵᱚᱱ ᱢᱮᱛᱟᱜ ᱠᱟᱱ᱾
ᱟᱪᱪᱷᱟ ᱟᱪᱪᱷᱟ, ᱜᱚᱞ ᱵᱩᱱᱩᱢ ᱟᱨ ᱪᱷᱤᱛᱟᱹ ᱪᱟᱣᱨᱤ ᱚᱸᱰᱮᱜ ᱜᱮ ᱢᱮᱱᱟᱜ ᱠᱟᱜᱼᱟ ᱥᱮ ᱪᱮᱫ?
ᱦᱳᱭ ᱦᱳᱭ ᱥᱤᱛᱟᱹᱪᱟᱨᱤᱡ ᱢᱮᱱᱟᱜᱼᱟ, ᱥᱤᱛᱟᱹ ᱱᱟᱞᱟ ᱢᱮᱱᱟᱜ ᱟᱠᱟᱫᱟ ᱦᱮᱸ ᱛᱟᱯ ᱯᱚᱨᱮ ᱡᱟᱦᱟᱸ ᱫᱚ ᱢᱟᱱᱮ
ᱚᱱᱟ ᱟᱯᱟᱨ ᱞᱳᱣᱟᱨ ᱰᱮᱢ ᱚᱸᱰᱮ ᱢᱮᱱᱟᱜᱼᱟ, ᱛᱚ?
ᱦᱳᱭᱻᱦᱳᱭᱻᱦᱳᱭ, ᱚᱸᱰᱮ ᱢᱟ ᱢᱮᱱᱟᱜ ᱠᱟᱫ ᱜᱮ ᱚᱱᱟ ᱢᱟ᱾ ᱚᱱᱟ ᱢᱟ ᱚᱸᱰᱮ ᱜᱮ ᱢᱮᱱᱟᱜ ᱠᱟᱫᱟ, ᱡᱟᱦᱟᱸ ᱱᱚᱣᱟ ᱯᱟᱹᱦᱤᱞ ᱠᱚ ᱞᱟᱹᱭᱟ ᱡᱟᱦᱟᱸ ᱫᱷᱤᱨᱤ ᱨᱮ ᱦᱟᱹᱛᱤ ᱠᱚ ᱠᱷᱩᱱᱴᱟᱹᱣ ᱠᱚ ᱛᱟᱦᱮᱸᱫ, ᱱᱚᱝᱠᱟᱱᱟᱜ ᱠᱟᱛᱷᱟ ᱢᱮᱱᱟᱜ ᱠᱟᱫᱟ᱾ ᱚᱱᱟ ᱫᱷᱤᱨᱤ ᱠᱚᱦᱚᱸ ᱞᱤᱧ ᱧᱮᱞ ᱠᱟᱫᱟ᱾ ᱢᱟᱱᱮ ᱫᱷᱤᱨᱤ ᱨᱮ ᱛᱚᱞ ᱠᱟᱛᱮ ᱦᱟᱹᱛᱤ ᱠᱚ ᱠᱷᱩᱱ ᱼᱼ ᱡᱟᱥᱛᱤ ᱪᱮᱞᱮᱠᱟᱱᱟ ᱚᱱᱠᱟᱱᱟᱜ ᱢᱤᱫᱴᱮᱡ ᱠᱟᱛᱷᱟ ᱢᱮᱱᱟᱜᱼᱟ, ᱡᱟᱦᱟᱸᱻ ᱫᱷᱤᱨᱮ ᱨᱮ ᱦᱟᱹᱛᱤ ᱠᱷᱩᱱᱴᱟᱹᱣ ᱠᱚ ᱛᱟᱸᱦᱮ ᱥᱮ ᱛᱚᱞᱟᱠᱚ ᱛᱚ ᱚᱱᱟ ᱫᱷᱤᱨᱤ ᱦᱚᱸ ᱟᱹᱰᱤ ᱥᱚᱨᱮᱥ ᱫᱷᱤᱨᱤ ᱢᱟᱱᱮ ᱟᱹᱰᱤ ᱱᱚᱝᱠᱟᱱ ᱫᱷᱤᱨᱤ ᱫᱚ, ᱦᱟᱸᱜ ᱟᱹᱞᱤᱧ ᱫᱚ ᱟᱹᱞᱤᱧᱟᱜ ᱢᱮᱫ ᱛᱮᱫᱚ ᱟᱹᱣᱨᱤ ᱞᱤᱧ ᱧᱮᱞᱟ ᱩᱱᱟᱹᱜ ᱞᱟᱹᱴᱩ, ᱞᱟᱹᱴᱩ, ᱩᱱᱟᱹᱜ ᱞᱟᱹᱴᱩᱭᱟᱜ ᱫᱷᱤᱨᱤ ᱫᱚ ᱟᱨᱠᱤ
ᱟᱪᱪᱷᱟ ᱛᱟᱦᱚᱞᱮ ᱚᱸᱰᱮ ᱦᱮᱱᱟᱜ ᱠᱟᱜᱼᱟ, ᱥᱮ ᱪᱮᱫ?
ᱦᱳᱭ ᱦᱳᱭ, ᱟᱹᱵᱤᱱ ᱡᱟᱦᱟᱸᱛᱤᱥ ᱵᱤᱱ ᱥᱮᱱᱚᱜᱼᱟ, ᱧᱮᱞ ᱟᱹᱜᱩᱭᱵᱤᱱ ᱱᱚᱣᱟ ᱫᱚ ᱧᱮᱞ ᱞᱟᱠ ᱛᱤ ᱠᱟᱱ ᱜᱮᱭᱟ ᱟᱵᱚ ᱧᱩᱛᱩᱢᱟᱱ ᱵᱩᱨᱩ ᱟᱵᱚ ᱢᱮᱱ ᱜᱟᱱᱚᱜᱼᱟ ᱱᱚᱣᱟ ᱦᱚᱸ ᱟᱰᱤ ᱩᱥᱩᱞ ᱵᱩᱨᱩ ᱠᱟᱱ ᱜᱮ
ᱦᱳᱭ ᱡᱷᱚᱛᱚ ᱜᱮ ᱧᱮᱞ ᱠᱟᱜ ᱫᱚ ᱞᱟᱹᱠᱛᱤ ᱜᱮᱭᱟ ᱥᱮ᱾
ᱦᱳᱭ ᱞᱟ. ᱠᱛᱤ ᱜᱮᱭᱟ ᱞᱟ. ᱠᱛᱤ
ᱧᱩᱛᱩᱢᱟᱱᱟᱜ ᱧᱩᱛᱩᱢᱟᱱᱟᱜ ᱡᱟᱭᱜᱟ ᱠᱟᱱ ᱛᱟᱵᱚᱱᱟ ᱟᱵᱚ ᱥᱟᱱᱛᱟᱲ ᱦᱚᱯᱚᱱᱟ ᱚᱱᱟ ᱫᱚ᱾
ᱦᱳᱭ ᱦᱳᱭ ᱟᱫᱚ ᱚᱱᱮ ᱠᱟᱛᱷᱟ ᱨᱮ ᱵᱟᱝᱠᱚ ᱞᱟᱹᱭ ᱠᱟᱜᱼᱟ ᱡᱮ ᱠᱩᱲᱤ ᱡᱩᱫᱤᱢ ᱡᱟᱱᱟᱢ ᱟᱠᱟᱱ ᱠᱷᱟᱱ ᱪᱟᱠᱚᱞᱛᱟᱲᱤ ᱪᱷᱟᱛᱟ ᱧᱮᱞ ᱢᱮ ᱟᱨ ᱠᱚᱲᱟ ᱡᱩᱫᱤᱢ ᱡᱟᱱᱟᱢ ᱟᱠᱟᱱᱟᱱ ᱠᱷᱟᱱ ᱟᱡᱚᱫᱤᱭᱟᱹ ᱵᱩᱨᱩ ᱥᱮᱸᱫᱽᱨᱟ ᱪᱟᱞᱟᱜ ᱢᱮ᱾ ᱟᱫᱚ ᱱᱚᱝᱠᱟᱛᱮ ᱟᱹᱞᱤᱧᱟᱜ ᱯᱟᱹᱦᱤᱞ ᱦᱟᱯᱲᱟᱢ ᱠᱚᱥᱮ ᱡᱟᱦᱟᱸᱭ ᱠᱚ ᱢᱮᱱᱠᱟᱫ ᱢᱮᱱ ᱠᱟᱛᱷᱟ ᱠᱟᱱᱟ ᱛᱚ ᱟᱫᱚ ᱚᱱᱠᱟ ᱞᱮᱠᱟᱛᱮ ᱟᱹᱞᱤᱧ ᱦᱚᱞᱤᱧ ᱫᱟᱬᱟ ᱟᱹᱜᱩ ᱟᱠᱟᱫ ᱜᱮᱭᱟ ᱟᱫᱚ ᱚᱱᱠᱟ ᱞᱮᱠᱟᱛᱮ ᱟᱵᱤᱱ ᱫᱚ ᱛᱟᱦᱚᱞᱮ ᱪᱟᱠᱚᱞᱛᱟᱹᱲᱤ ᱪᱷᱟᱛᱟ ᱠᱚᱫᱚ ᱵᱤᱱ ᱧᱮᱞ ᱵᱟᱲᱟ ᱟᱠᱟᱜᱼᱟ ᱥᱮ ᱵᱟᱝ
ᱵᱟᱝ ᱜᱮ ᱟᱹᱞᱤᱧ ᱫᱚ ᱚᱱᱠᱟ ᱪᱷᱟᱛᱟ ᱠᱚᱫᱚ ᱵᱟᱝᱞᱤᱧ ᱧᱮᱞ ᱵᱟᱲᱟ ᱟᱠᱟᱜᱼᱟ ᱪᱮᱫ ᱪᱷᱟᱛᱟ ᱜᱮ
ᱦᱳᱭ ᱟᱫᱚ ᱛᱤᱨᱞᱟᱹ ᱦᱚᱯᱚᱱ ᱨᱩᱯ ᱛᱮ ᱡᱚᱠᱷᱚᱱ ᱡᱟᱱᱟᱢ ᱵᱤᱱ ᱧᱟᱢ ᱟᱠᱟᱫᱟ ᱛᱟᱦᱚᱞᱮ ᱢᱤᱫ ᱫᱷᱟᱣ ᱫᱚ ᱧᱮᱞ ᱟᱜᱩᱭᱟᱜ ᱵᱤᱱ
ᱦᱳᱭ ᱪᱮᱥᱴᱟᱭᱟᱞᱤᱧ ᱡᱚᱫᱤ ᱞᱤᱧ ᱪᱟᱞᱟᱣ ᱫᱟᱲᱮᱭᱟᱜ
ᱰᱟᱸᱜᱩᱣᱟ. ᱚᱠᱛᱚ